ᱦᱮᱞᱳ ᱦᱮᱞᱳ ᱦᱮᱸ ᱡᱚᱦᱟᱨ ᱜᱮ᱾ ᱤᱧᱟᱹᱜ ᱨᱚᱲ ᱟᱸᱡᱚᱢᱚᱜ ᱠᱟᱱᱟ?
ᱦᱮᱸ ᱮᱠᱫᱚᱢ᱾ ᱤᱧᱟᱹᱜ?
ᱚ ᱦᱮᱸ ᱟᱢᱟᱜ ᱦᱚᱸ ᱟᱸᱡᱚᱢᱚᱜ ᱠᱟᱱᱟ᱾
ᱦᱩᱸ
ᱟᱨ ᱪᱮᱫ ᱠᱚ ᱪᱮᱠᱟᱹ ᱵᱟᱲᱟ ᱦᱩᱭᱩᱜ ᱠᱟᱱᱟ?
ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱵᱚᱞᱛᱮ, ᱠᱞᱟᱥ ᱦᱮᱡ ᱦᱩᱭ ᱠᱟᱱᱟ ᱱᱚᱛᱮᱨᱮ ᱟᱨ ᱱᱤᱛ ᱢᱟ ᱯᱷᱨᱤ ᱜᱮᱭᱟ ᱛᱚ ᱟᱫᱚ ᱞᱟᱹᱭᱟ. ᱧ ᱠᱚᱭᱮᱠᱴᱤ ᱠᱚᱞ ᱨᱮᱦᱚᱸᱧ ᱠᱚᱨᱟᱣ ᱞᱮᱜᱮ᱾ ᱚᱱᱟᱛᱮ
ᱛᱟᱯᱚᱨᱮ ᱟᱢᱫᱚ?
ᱵᱟᱲᱟ ᱦᱩᱭ ᱟᱠᱟᱱᱟ ᱠᱟᱹᱢᱤ ᱠᱚ ᱥᱟᱹᱛ ᱵᱟᱲᱟ ᱠᱟᱛᱮ
ᱚ ᱟᱫᱚ ᱱᱟᱯᱟᱭ ᱵᱟᱲᱟ ᱜᱮ ᱢᱮᱱᱟᱜ ᱠᱚᱣᱟ ᱚᱲᱟᱜ ᱠᱚᱨᱮ?
ᱦᱮᱸ ᱟᱞᱮ ᱮᱠᱷᱚᱱ ᱚᱲᱟᱜ ᱨᱮᱫᱚ ᱥᱟᱱᱟᱢ ᱦᱚᱲᱜᱮ ᱱᱟᱯᱟᱭ ᱵᱟᱲᱟᱜᱮ ᱢᱮᱱᱟᱜ ᱞᱮᱭᱟ᱾
ᱦᱩᱸ
ᱦᱩᱸ ᱟᱫᱚᱧ ᱢᱮᱱ ᱮᱫᱟ ᱟᱯᱮᱥᱮᱫ ᱚᱱᱛᱮ ᱫᱚ ᱵᱟᱦᱟ ᱫᱚ ᱛᱤᱥ ᱦᱚ-ᱵᱟᱝ ᱦᱩᱭᱩᱜ-ᱟ
ᱵᱟᱦᱟ ᱵᱟᱦᱟ ᱢᱟᱛᱚ ᱪᱮᱫ ᱠᱚ ᱞᱟᱹᱭᱟ ᱯᱷᱟᱹᱜᱩᱱ ᱵᱚᱸᱜᱟ ᱜᱮᱛᱚ ᱠᱚ ᱞᱟᱹᱭᱟ ᱢᱟᱱᱮ ᱡᱚᱠᱷᱚᱱ
ᱦᱮᱸ ᱯᱷᱟᱹᱜᱩᱱ ᱵᱚᱸᱜᱟ ᱜᱮ ᱢᱟᱱᱮ ᱡᱚᱠᱷᱚᱱ ᱵᱤᱨ ᱵᱩᱨᱩ ᱠᱚᱨᱮ ᱫᱟᱨᱮ ᱥᱟᱠᱟᱢ ᱠᱚ ᱱᱟᱣᱟ
ᱥᱟᱠᱟᱢᱚᱜ-ᱟ ᱛᱟᱨᱯᱚᱨᱮ ᱵᱟᱦᱟ ᱠᱚ ᱵᱟᱦᱟᱜ-ᱟ ᱥᱟᱨᱡᱚᱢ ᱵᱟᱦᱟ ᱢᱟᱛᱠᱚᱢ ᱵᱟᱦᱟ
ᱦᱮᱸ ᱦᱮᱸ ᱵᱟᱦᱟ ᱫᱚ ᱯᱷᱟᱹᱜᱩᱱ ᱵᱚᱸ ᱵᱚᱸᱜᱟ ᱜᱮ ᱦᱩᱭᱩᱜ-ᱟ ᱡᱟᱦᱟ ᱫᱚ ᱟᱵᱚ ᱫᱚ ᱥᱟᱱᱛᱟᱲ ᱨᱮᱱᱟᱜ ᱥᱮᱨᱣᱟ ᱞᱮᱠᱟᱛᱮ ᱢᱮᱱᱟᱜ-ᱟ ᱥᱟᱱᱛᱟᱲᱟᱜ ᱥᱚᱨᱦᱟᱭ ᱛᱟᱭᱚᱢ ᱫᱚ ᱦᱩᱭᱩᱜ ᱠᱟᱱᱟ ᱢᱟᱨᱟᱝ ᱯᱚᱨᱚᱵᱽ ᱚᱱᱟ ᱫᱚ ᱤᱭᱟᱹ ᱵᱟᱦᱟ ᱦᱩᱭᱩᱜ ᱠᱟᱱ ᱛᱟᱵᱚᱱᱟ
ᱦᱩᱸ ᱥᱚᱨᱦᱟᱭ ᱯᱚᱨᱮ ᱫᱚ ᱵᱟᱦᱟ ᱜᱮ
ᱦᱩᱸ ᱟᱫᱚ ᱵᱟᱦᱟ ᱵᱟᱦᱟ ᱦᱚᱸ ᱟᱵᱚ ᱯᱮᱫᱤᱱ ᱵᱩᱱ ᱢᱟᱱᱟᱣ ᱵᱟᱛᱟᱣ ᱩᱢ ᱢᱟᱦᱟ ᱵᱚᱸᱜᱟ ᱢᱟᱦᱟ ᱥᱟᱹᱨᱫᱤ ᱢᱟᱦᱟ ᱟᱫᱚ ᱚᱱᱟᱜᱮ ᱟᱵᱚ ᱫᱚ ᱰᱷᱤᱞ ᱫᱚᱵᱚᱱ ᱩᱢ ᱱᱟᱲᱠᱟ ᱯᱷᱟᱨᱪᱟᱜ-ᱟ ᱟᱨ ᱫᱚᱥᱟᱨ ᱫᱤᱱ ᱵᱩᱱ ᱵᱚᱸᱜᱟ ᱵᱳᱭᱟ ᱟᱨ ᱛᱮᱥᱟᱨ ᱫᱤᱱ ᱫᱚ ᱟᱵᱚ ᱫᱚ ᱡᱟᱦᱟᱸ ᱟ ᱤᱭᱟᱹ ᱠᱷᱮᱞ ᱫᱟᱜ ᱫᱟᱜ ᱟᱛᱮᱜ ᱵᱚᱱ ᱟᱨᱮᱡ ᱡᱚᱝ ᱟ ᱥᱮ ᱡᱟᱦᱟᱸ ᱵᱚᱱ ᱨᱟᱹᱥᱠᱟᱹᱭᱟ ᱡᱟᱦᱟᱸ ᱟᱵᱚ ᱫᱟᱜ ᱵᱟᱵᱚᱱ ᱫᱩᱞ ᱫᱩᱞᱟ ᱟᱨ ᱱᱚᱣᱟ ᱨᱮᱱᱟᱜ ᱡᱚᱥ ᱫᱚ ᱱᱚᱣᱟ ᱜᱮᱭᱟ ᱵᱟᱦᱟ ᱵᱚᱸᱜᱟ ᱨᱮᱱᱟᱜ ᱟᱵᱚ ᱫᱚ ᱥᱟᱱᱛᱟᱲ ᱦᱚᱯᱚᱱ ᱫᱚ ᱯᱟᱹᱦᱤᱞ ᱠᱷᱚᱱᱟᱜ ᱜᱮ ᱟᱵᱚ ᱫᱚ ᱡᱟᱦᱟᱸ ᱵᱤᱨ ᱵᱩᱨᱩ ᱫᱟᱲᱮ ᱱᱟᱲᱮ ᱥᱟᱶ ᱟᱹᱰᱤ ᱡᱟᱦᱟᱱᱟᱜ ᱠᱟᱹᱢᱤ ᱠᱟᱹᱥᱱᱤ ᱟᱵᱚ ᱥᱟᱱᱛᱟᱲ ᱦᱚᱯᱚᱱ ᱫᱚ ᱵᱚᱸᱜᱟ ᱵᱳᱩᱨᱩ ᱠᱚ ᱵᱟᱵᱚᱱ ᱪᱟᱞ ᱟᱠᱚ ᱠᱷᱟᱱ ᱟᱵᱚ ᱫᱚ ᱚᱱᱟ ᱡᱤᱱᱤᱥ ᱠᱚᱫᱚ ᱵᱟᱵᱚᱱ ᱵᱮᱣᱦᱟᱨᱟ ᱥᱮ ᱵᱟᱵᱚᱱ ᱡᱚᱢ ᱧᱩᱭᱟ ᱚᱱᱟ ᱠᱷᱟᱹᱛᱤᱨ ᱟᱵᱩ ᱫᱚ ᱯᱷᱟᱹᱜᱩᱱ ᱵᱚᱸᱜᱟ ᱡᱚᱠᱷᱚᱱ ᱵᱤᱨ ᱵᱩᱨᱩ ᱨᱮ ᱫᱟᱨᱮ ᱫᱟᱨᱮ ᱠᱚ ᱡᱚ ᱠᱚᱚᱠᱷᱚᱱ ᱠᱷᱚᱱ ᱦᱩᱭᱩᱜ-ᱟ ᱛᱚᱠᱷᱚᱱ ᱫᱚ ᱟᱵᱚ ᱫᱚ ᱚᱱᱟ ᱫᱚ ᱵᱚᱸᱜᱟ ᱵᱩᱨᱩ ᱠᱚᱵᱚᱱ ᱪᱟᱞ ᱟᱠᱚᱣᱟ ᱚᱱᱟ ᱛᱟᱭᱚᱢ ᱜᱮ ᱟᱵᱚ ᱫᱚ ᱚᱱᱟ ᱫᱚ ᱡᱚᱢᱟ ᱥᱮ ᱵᱚᱱ ᱵᱮᱣᱦᱟᱨᱟ ᱚᱱᱟ ᱠᱷᱟᱹᱛᱤᱨ ᱵᱟᱦᱟ ᱵᱚᱸᱜᱟ ᱫᱚ ᱟᱨ ᱚᱱᱟ ᱵᱮᱜᱚᱨ ᱥᱟᱶᱛᱟ ᱧᱮᱞ ᱠᱟᱱᱟ ᱵᱤᱵᱷᱤᱱᱱᱚ ᱚᱠᱛᱚᱮ ᱨᱮ ᱵᱷᱤᱱᱟᱹ ᱵᱷᱤᱱᱟᱹ ᱟᱻ ᱵᱚᱸᱜᱟ ᱵᱩᱨᱩ ᱟᱵᱚᱣᱟᱜ ᱢᱮᱱᱟᱜ ᱛᱟᱵᱚᱱᱟ ᱡᱟᱦᱟᱸ ᱫᱚ ᱟᱵᱚ ᱫᱚ ᱥᱟᱱᱟᱢ ᱚᱠᱛᱮ ᱜᱮ ᱡᱮ ᱟᱢᱟᱜ ᱦᱩᱲᱩ ᱨᱚᱦᱚᱭ ᱢᱟᱲᱟᱝ ᱥᱮ ᱦᱩᱲᱩ ᱤᱨᱚᱜ ᱢᱟᱲᱟᱝ ᱦᱮᱸ ᱥᱮ ᱟᱵᱚ ᱱᱚᱝᱠᱟ ᱟᱥᱟᱲ ᱵᱚᱸᱜᱟ ᱡᱟᱦᱟᱱᱟᱜ ᱜᱮ ᱟᱵᱚ ᱫᱚ ᱥᱟᱱᱟᱢᱟᱜ ᱜᱮ ᱯᱟᱹᱦᱤᱞ ᱫᱚᱵᱚᱱ ᱵᱚᱸᱜᱟ ᱵᱩᱨᱩᱭᱟ ᱚᱱᱟ ᱛᱟᱭᱚᱢ ᱜᱮ ᱟᱵᱚ ᱫᱚᱵᱩᱱ ᱡᱚᱢ ᱧᱩᱭᱟ ᱥᱮ ᱠᱷᱮᱛ ᱵᱟᱹᱫᱽ ᱨᱮᱱᱟᱜ ᱠᱟᱹᱢᱤ ᱠᱟᱹᱥᱢᱤ ᱨᱮ ᱟᱵᱚ ᱫᱚᱵᱚᱱ ᱟᱲᱜᱚᱱᱟ
ᱱᱚᱣᱟ ᱢᱟᱛᱚ ᱤᱧᱢᱟ ᱵᱟᱹᱧ ᱵᱟᱲᱟᱭᱟ ᱱᱚᱣᱟ ᱵᱟᱨᱮᱛᱮ ᱠᱟᱹᱴᱤᱡ ᱞᱟᱹᱭ ᱢᱮᱥᱮ ᱢᱟᱱᱮ ᱮᱢᱱᱤ ᱵᱚᱸᱜᱟ ᱵᱩᱨᱩ ᱠᱚᱫᱚᱧ ᱵᱟᱲᱟᱭᱟ ᱠᱤᱱᱛᱩ ᱱᱚᱜ-ᱚᱭ ᱡᱮ ᱪᱟᱥᱵᱟᱥ ᱨᱮᱫᱚ ᱪᱮᱫ ᱵᱚᱱ ᱵᱚᱸᱜᱟᱟᱜᱟ ᱟᱵᱚ ᱫᱚ
ᱦᱮᱸ ᱧᱮᱞ ᱢᱮ ᱪᱟᱥ ᱮᱛᱚᱦᱚᱵ ᱢᱟᱲᱟᱝ ᱨᱮ ᱦᱮᱸᱥᱮ ᱟᱵᱚ ᱫᱚ ᱡᱟᱦᱟᱸ ᱵᱚᱱ ᱢᱮᱱᱟ ᱨᱩᱦᱱᱤ ᱡᱟᱦᱟᱸ ᱫᱚ ᱟᱵᱚ ᱫᱚ ᱦᱳᱲᱳ ᱚᱲᱟᱜ ᱦᱳᱲᱩ ᱚᱲᱟᱜ ᱠᱷᱚᱱ ᱵᱚᱱ ᱩᱰᱩᱠᱟ ᱟᱵᱚ ᱪᱷᱚᱪ ᱪᱷᱚᱲᱟ ᱭᱟᱵᱚᱱ ᱚᱲᱟᱜ ᱨᱮ ᱨᱩᱦᱱᱤ ᱦᱤᱞᱳᱜ ᱜᱮ ᱡᱟᱦᱟᱸ ᱫᱚ ᱟᱵᱚᱣᱟᱜ ᱢᱮᱱᱟᱜ ᱛᱟᱵᱚᱱᱟ ᱪᱷᱚᱪ ᱩᱱ ᱦᱤᱞᱳᱜ ᱜᱮ ᱡᱟᱦᱟᱸ ᱱᱮᱰᱟ ᱫᱤᱱ ᱨᱮᱜᱮ ᱟᱵᱚ ᱫᱚ ᱚᱲᱟᱜ ᱠᱚ ᱪᱷᱚᱪ ᱪᱷᱚᱲᱟ ᱠᱟᱛᱮᱫ ᱚᱲᱟᱜ ᱨᱮ ᱵᱚᱸᱜᱟ ᱵᱩᱨᱩ ᱠᱟᱛᱮᱜ ᱟᱵᱚ ᱫᱚ ᱦᱩᱲᱩ ᱵᱩᱱ ᱩᱰᱩᱠᱮᱫ ᱜᱮ ᱡᱟᱦᱟᱸ ᱫᱚ ᱩᱰᱩᱠ ᱟᱨ ᱠᱟᱛᱮ ᱟᱵᱚ ᱫᱚ ᱦᱩᱲᱩ ᱠᱷᱮᱛ ᱨᱮᱵᱚ ᱦᱤᱞᱳᱜ ᱵᱚᱱ ᱮᱨᱟ ᱟᱨ ᱚᱱᱟ ᱛᱟᱭᱚᱢ ᱠᱷᱮᱛ ᱠᱷᱚᱱᱟᱜ ᱡᱟᱦᱟᱸ ᱦᱟᱥᱟ ᱦᱟᱥᱟ ᱟᱨ ᱡᱟᱦᱟᱸᱠᱚ ᱢᱮᱱᱟ ᱥᱟᱨᱦᱟ ᱰᱟᱹᱨ ᱚᱱᱟ ᱵᱚᱱ ᱟᱹᱜᱩᱭᱟ ᱚᱲᱟᱜ ᱨᱮᱵᱚᱱ ᱫᱚᱦᱚᱭᱟ ᱚᱲᱟᱜ ᱨᱮᱱᱟᱜ ᱯᱩᱱ ᱠᱩᱱᱟᱹᱭ ᱨᱮᱵᱚᱱ ᱚᱱᱟ ᱫᱚᱵᱚᱱ ᱞᱟᱜᱟᱣᱟᱜ-ᱟ ᱮᱱᱛᱮ ᱵᱟᱦᱨᱮ ᱠᱚᱨᱮᱱᱟᱜ ᱦᱚᱭ ᱦᱤᱸᱥᱤᱫ ᱦᱚᱸ ᱵᱟᱝ ᱦᱩᱭᱩᱜ ᱟᱨ ᱟᱵᱚ ᱡᱟᱦᱟᱸ ᱦᱚᱜᱼᱚᱭ ᱠᱷᱮᱛ ᱵᱟᱹᱫᱽ ᱨᱮᱱᱟᱜ ᱠᱟᱹᱢᱤ ᱦᱚᱸ ᱱᱟᱭᱛᱮ ᱱᱟᱯᱟᱭ ᱛᱮ ᱦᱳᱭᱩᱜ ᱛᱟᱵᱚᱱ ᱢᱟ ᱦᱚᱜᱼᱚᱭ ᱡᱮ ᱪᱟᱥ ᱨᱮᱱᱟᱜ ᱠᱟᱹᱢᱤ ᱮᱛᱚᱦᱚᱵᱼᱼ
ᱟᱪᱪᱷᱟ
ᱠᱟᱹᱢᱤ ᱡᱮᱱᱚ ᱱᱟᱭᱛᱮ ᱱᱟᱯᱟᱭ ᱛᱮ ᱦᱩᱭᱩᱜ ᱛᱟᱞᱮ ᱢᱟ
ᱵᱟᱝ ᱤᱧ ᱢᱟᱱᱮ ᱟᱸᱡᱚᱢ ᱠᱟᱛᱮ ᱵᱷᱟᱜᱤᱧ ᱵᱩᱡᱟᱹᱣ ᱠᱮᱫᱟ ᱤᱧ ᱫᱚ ᱵᱟᱹᱧ ᱵᱟᱲᱟᱭ ᱛᱟᱦᱮᱸᱫ ᱱᱚᱣᱟ ᱵᱟᱨᱮᱛᱮ ᱦᱮᱸ ᱦᱳᱭ ᱟᱪᱪᱷᱟ ᱤᱭᱟᱹ ᱡᱮᱨᱚᱠᱚᱢ ᱱᱚᱜᱼᱚᱭ ᱵᱟᱦᱟ ᱵᱚᱸᱜᱟ ᱞᱟᱝ ᱨᱚᱯᱚᱲ ᱠᱟᱱ ᱛᱟᱦᱮᱸ ᱦᱮ ᱥᱮ ᱛᱚ ᱵᱟᱦᱟ ᱵᱚᱸᱜᱟ ᱨᱮ
ᱦᱩᱸ
ᱡᱟᱦᱟᱸ ᱥᱟᱹᱲᱤᱢ ᱫᱟᱞᱚᱵ ᱦᱩᱭᱩᱜᱼᱟ ᱥᱮ ᱵᱚᱸᱜᱟ ᱵᱟᱠᱷᱨᱟ ᱛᱚ ᱚᱱᱟᱴᱟᱜ ᱰᱟᱺᱜᱩᱣᱟᱹ ᱠᱚᱲᱟ ᱜᱤᱫᱽᱨᱟᱹ ᱜᱮ ᱪᱮᱫᱟᱜ ᱠᱚ ᱫᱟᱞᱚᱵᱟ ᱢᱟᱱᱮ ᱡᱟᱦᱟᱸᱭ ᱠᱚ ᱵᱟᱯᱞᱟ ᱠᱟᱱᱟ ᱩᱱᱠᱩ ᱪᱮᱫᱟᱜ ᱵᱟᱠᱚ ᱫᱟᱞᱚᱵ ᱜᱮᱭᱟ
ᱱᱚᱣᱟ ᱫᱚ ᱱᱚᱝᱠᱟ ᱠᱟᱱᱟ ᱡᱮ ᱟᱵᱚᱣᱟᱜ ᱥᱟᱱᱛᱟᱲ ᱨᱮᱱᱟᱜ ᱡᱟᱦᱟᱸ ᱟᱨ ᱱᱟᱭ ᱱᱟᱯᱟᱭ ᱠᱟᱹᱢᱤ ᱨᱮ ᱥᱮ ᱵᱷᱟᱹᱜᱮ ᱠᱟᱹᱢᱤ ᱨᱮ ᱟᱵᱚ ᱫᱚ ᱥᱚᱵ ᱥᱚᱢᱚᱭ ᱜᱮ ᱡᱟᱦᱟᱸ ᱠᱚ ᱢᱮᱱᱟ ᱡᱟᱦᱟᱸᱭ ᱜᱤᱫᱽᱨᱟᱹᱭ ᱪᱷᱟᱹᱴᱭᱟᱹᱨ ᱦᱮᱸᱥᱮ ᱪᱷᱟᱹᱴᱭᱟᱹᱨ ᱟᱠᱟᱱᱟᱭ ᱡᱟᱦᱟᱸᱭ ᱫᱚᱵᱚᱱ ᱥᱟᱶᱛᱟ ᱛᱟᱞᱟ ᱟᱠᱟᱫᱮᱭᱟ ᱥᱮᱵᱚᱱ ᱵᱟᱸᱜᱟ ᱛᱟᱞᱟᱣ ᱟᱠᱟᱫᱮᱭᱟ ᱩᱱᱤ ᱠᱚᱲᱟ ᱜᱤᱫᱽᱨᱟᱹ ᱵᱚᱱ ᱵᱮᱣᱦᱟᱨᱮᱭᱟ ᱟᱨ ᱵᱤᱥᱮᱥ ᱠᱟᱭᱛᱮ ᱱᱚᱣᱟ ᱦᱩᱭᱩᱜ ᱡᱚᱠᱷᱚᱱ ᱡᱟᱦᱟᱸᱭ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱰᱟᱺᱜᱩᱣᱟᱹ ᱵᱤᱫᱟᱹᱞ ᱨᱮᱫᱚ ᱱᱟᱭᱛᱮ ᱱᱟᱯᱟᱭ ᱛᱮ ᱥᱮ ᱱᱤᱭᱚᱢ ᱠᱟᱹᱱᱩᱱ ᱨᱮ ᱠᱚ ᱛᱟᱦᱮᱸᱱᱟ ᱦᱮᱸᱥᱮ ᱚᱱᱟ ᱠᱷᱟᱹᱛᱤᱨ ᱜᱮ ᱩᱱᱠᱩ ᱫᱚ ᱟᱵᱚ ᱫᱚ ᱵᱚᱸᱜᱟ ᱵᱩᱨᱩᱣᱟᱜ ᱠᱟᱹᱢᱤ ᱠᱟᱹᱥᱱᱤ ᱨᱮᱫᱚ ᱵᱚᱱ ᱵᱮᱣᱦᱟᱨ ᱠᱚᱣᱟ ᱟᱨ ᱫᱚ ᱩᱱᱤ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱫᱚ ᱟᱫᱚ ᱞᱟᱦᱟᱛᱮ ᱞᱮᱠᱟ ᱫᱚ ᱱᱟᱭᱛᱮ ᱱᱟᱯᱟᱭ ᱛᱮᱫᱚ ᱟᱫᱚ ᱵᱟᱝ ᱮ ᱛᱟᱦᱮᱸᱱ ᱠᱟᱱᱟ ᱩᱱᱤ ᱫᱚ ᱚᱱᱟ ᱠᱷᱟᱼᱼ ᱛᱤᱨ ᱜᱮ ᱩᱱᱤ ᱫᱚ ᱟᱫᱚ ᱵᱷᱟᱜᱮ ᱥᱮ ᱱᱚᱝᱠᱟ ᱵᱚᱸᱜᱟ ᱵᱩᱨᱩ ᱚᱠᱛᱚ ᱱᱟᱯᱟᱭ ᱠᱟᱹᱢᱤ ᱠᱚ ᱨᱮ ᱡᱟᱦᱟᱸ ᱫᱚ ᱵᱟᱦᱟ ᱨᱮ ᱥᱚᱦᱨᱟᱭ ᱨᱮ ᱡᱟᱦᱟᱸᱱ ᱱᱟᱯᱟᱭ ᱠᱟᱹᱢᱤ ᱠᱚ ᱨᱮ ᱫᱚ ᱵᱚᱸᱜᱟ ᱵᱩᱨᱩ ᱴᱷᱮᱱ ᱫᱚ ᱩᱱᱤ ᱫᱚ ᱵᱟᱝ ᱜᱟᱱᱚᱜᱼᱟ
ᱚ ᱚᱱᱟ ᱜᱮ ᱠᱟᱨᱚᱱ ᱤᱧ ᱢᱟᱱᱮ ᱵᱟᱲᱟᱭᱟᱹᱧ ᱡᱮ ᱰᱟᱺᱜᱩᱣᱟᱹ ᱠᱚᱲᱟ ᱜᱤᱫᱽᱨᱟᱹ ᱜᱮ ᱠᱚ ᱪᱟᱞᱟᱜᱼᱟ ᱚᱱᱟ ᱤᱭᱟᱹ ᱨᱮ
ᱦᱳᱭ ᱦᱳᱭ ᱦᱳᱭ ᱦᱳᱭ ᱥᱟᱹᱲᱤᱢ ᱫᱟᱞᱚᱵ ᱞᱟᱹᱜᱤᱫ ᱥᱮ ᱱᱟᱭᱠᱮ ᱥᱟᱶ ᱱᱟᱭᱠᱮ ᱵᱟᱵᱟ ᱥᱟᱶ ᱡᱟᱦᱟᱸᱭ ᱜᱚᱲᱚ ᱞᱟᱹᱜᱤᱫ ᱥᱮ ᱡᱟᱦᱟᱸᱭ ᱥᱟᱹᱜᱩᱱ ᱴᱷᱤᱞᱤ ᱫᱟᱜ ᱮ ᱫᱤᱯᱤᱞᱟ ᱩᱱᱠᱩ ᱫᱚ ᱥᱟᱱᱟᱢ ᱦᱚᱲ ᱜᱮ ᱦᱮᱸ ᱩᱱᱠᱩ ᱫᱚ ᱥᱟᱱᱟᱢ ᱦᱚᱲ ᱜᱤ ᱰᱟᱺᱜᱣᱟᱹᱟᱱ ᱠᱚᱲᱟ ᱜᱤᱫᱽᱨᱟᱹ ᱜᱮ ᱪᱟᱹᱭ ᱡᱟᱦᱟᱸ ᱱᱚᱣᱟ ᱢᱟᱲᱟᱝᱼᱼ ᱡᱟᱦᱟᱸᱧ ᱞᱟᱹᱭᱟᱜ ᱢᱮᱼᱼ ᱱᱟᱭᱛᱮ ᱱᱟᱯᱟᱭ ᱛᱮ ᱛᱟᱦᱮᱸᱱ ᱜᱮ ᱱᱚᱣᱟ ᱰᱟᱝᱜᱩᱣᱟᱹ ᱠᱟ ᱼᱼ ᱜᱤᱫᱽᱨᱟᱹ ᱱᱚᱸᱰᱮ ᱵᱟᱯᱞᱟᱣᱟᱱ ᱠᱚᱲᱟ ᱜᱤᱫᱽᱨᱟᱹ ᱫᱚ ᱞᱟᱹᱠᱛᱤ ᱫᱚ ᱵᱟᱹᱱᱩᱜᱼᱟ ᱾ ᱵᱟᱯᱞᱟ ᱛᱟᱭᱚᱢ ᱫᱚ ᱩᱱᱤ ᱫᱚ ᱟᱫᱚ ᱞᱟᱦᱟ ᱛᱮ ᱞᱮᱠᱟ ᱫᱚ ᱡᱟᱦᱟᱸ ᱠᱚ ᱢᱮᱱᱟᱼᱼ ᱱᱟᱭᱛᱮ ᱱᱟᱯᱟᱭ ᱛᱮᱫᱚ ᱟᱫᱚ ᱵᱟᱹᱱᱩᱭᱟ ᱡᱟᱦᱟᱸ ᱥᱟᱶᱛᱟ ᱨᱮ ᱟᱵᱚ ᱵᱚᱱ ᱧᱮᱞ ᱧᱟᱢ ᱮᱫᱟ ᱥᱮ ᱵᱚᱸᱜᱟ ᱵᱩᱨᱩ ᱫᱚ ᱥᱟᱱᱟᱢ ᱦᱚᱲ ᱫᱚ ᱟᱫᱚ ᱵᱟᱝᱼᱼ ᱦᱟᱛᱟᱣ ᱠᱚᱣᱟ ᱵᱟᱯᱞᱟ ᱛᱟᱭᱚᱢ ᱫᱚ ᱩᱱᱤ ᱫᱚ ᱡᱟᱦᱟᱸ ᱠᱚ ᱢᱮᱱᱟ ᱢᱤᱫ ᱠᱟᱛᱷᱟ ᱛᱮᱠᱚ ᱢᱮᱱᱟ ᱩᱱᱤ ᱫᱚᱼᱼ ᱵᱚᱸᱜᱟ ᱵᱩᱨᱩ ᱴᱷᱮᱱ ᱫᱚ ᱞᱟᱦᱟ ᱞᱮᱠᱟ ᱫᱚ ᱟᱫᱚ ᱱᱟᱭᱛᱮ ᱱᱟᱯᱟᱭ ᱛᱮ ᱫᱚ ᱵᱟᱹᱱᱩᱭᱟ ᱾
ᱦᱩᱸ ᱾
ᱚᱱᱟ ᱠᱷᱟᱹᱛᱤᱨ ᱜᱮ ᱡᱟᱦᱟᱸᱛᱤᱱᱟᱹᱜ ᱤᱧᱟᱹᱜ ᱵᱟᱰᱟᱭ ᱢᱮᱱᱟᱜᱼᱟ
ᱟᱫᱚ ᱤᱧ ᱦᱚᱸ ᱚᱱᱠᱟ ᱫᱚ ᱫᱟᱣ ᱫᱚ ᱵᱟᱹᱧ ᱧᱟᱢ ᱟᱠᱟᱫᱟ ᱦᱟᱯᱲᱟᱢ ᱠᱚ ᱠᱩᱞᱤ ᱞᱟᱹᱜᱤᱫ ᱟᱫᱚ ᱵᱟᱦᱨᱮ ᱨᱮᱜᱮ ᱛᱟᱦᱮᱸ ᱦᱩᱭᱩᱜᱼᱟ ᱠᱟᱹᱴᱤᱡ ᱠᱷᱚᱱᱟᱜ ᱛᱚ ᱾
ᱟᱫᱚ ᱮᱱ ᱦᱚᱸ ᱠᱟᱹᱼᱼ ᱴᱤᱡ ᱫᱚ ᱡᱮᱢᱚᱱ ᱱᱚᱣᱟ ᱥᱟᱶᱛᱟ ᱠᱷᱚᱱᱟᱜ ᱫᱚ ᱠᱟᱹᱴᱤᱡ ᱥᱟᱺᱜᱤᱧ ᱨᱮ ᱛᱟᱦᱮᱸ ᱦᱩᱭ ᱟᱠᱟᱱᱟ ᱾ ᱮᱱ ᱨᱮᱦᱚᱸ ᱵᱟᱲᱟᱭ ᱫᱚ ᱥᱟᱱᱟᱣᱟ ᱥᱮ ᱡᱮ ᱟᱵᱚᱣᱟᱜ ᱥᱚᱢᱟᱡᱽ ᱨᱮ ᱪᱮᱫ ᱢᱮᱱᱟᱜᱼᱟ ᱟᱵᱚᱣᱟᱜ ᱞᱟᱹᱭ ᱟᱠᱚ ᱟᱵᱚᱣᱟᱜᱼᱼ ᱥᱟᱶᱛᱟ ᱫᱚ ᱫᱚᱢᱮ ᱥᱚᱨᱮᱥ ᱜᱮᱭᱟ ᱾ ᱟᱹᱰᱤ ᱫᱟᱢᱟᱱᱟ ᱟᱵᱚᱣᱟᱜ ᱡᱟᱦᱟᱸ ᱟᱹᱨᱤᱪᱟᱹᱞᱤ ᱠᱚ ᱞᱟᱭᱼᱞᱟᱠᱪᱟᱨ ᱠᱚ ᱦᱮᱸᱥᱮ ᱾ ᱦᱳᱭ ᱚᱱᱟ ᱠᱷᱟᱹᱛᱤᱨ ᱟᱫᱚ ᱠᱟᱹᱴᱤᱡ ᱠᱟᱹᱴᱤᱡ ᱛᱮ ᱵᱟᱲᱟᱭ ᱦᱩᱭᱩᱜ ᱠᱟᱱᱟ ᱱᱮᱛᱟᱨ ᱾ ᱚᱱᱟᱛᱮ ᱟᱫᱚ ᱚᱞᱪᱤᱠᱤ ᱦᱚᱸ ᱠᱟᱹᱴᱤᱡ ᱥᱮᱬᱟ ᱵᱟᱲᱟ ᱦᱩᱭᱼᱼ ᱦᱮᱸ ᱾
ᱦᱩᱸ ᱦᱩᱸ ᱾ ᱟᱵᱚ ᱥᱟᱶᱛᱟ ᱫᱚ ᱟᱹᱰᱤᱜᱮ ᱥᱚᱨᱮᱥᱟ, ᱡᱟᱦᱟᱸ ᱡᱟᱦᱟᱸ ᱚᱠᱛᱚ ᱜᱮ ᱡᱟᱦᱟᱸᱜᱮ ᱟᱢᱮᱢ ᱨᱚᱲ ᱟᱹᱰᱤ ᱥᱚᱨᱮᱥᱟ ᱪᱮᱫ ᱞᱮᱠᱟᱧ ᱞᱟᱹᱭ ᱟᱢᱟ᱾
ᱦᱩᱸ ᱾
ᱡᱮ ᱟᱵᱚ ᱫᱷᱚᱱ ᱫᱚ, ᱯᱟᱹᱦᱤᱞ ᱵᱤᱫᱟᱹᱞ ᱠᱷᱚᱱᱜᱮ ᱱᱤᱛ ᱫᱚ ᱵᱟᱝ ᱯᱟᱹᱦᱤᱞ ᱵᱤᱫᱟᱹᱞ ᱠᱷᱚᱱᱜᱮ ᱟᱹᱰᱤ ᱩᱱᱠᱩ ᱢᱟᱱᱮ ᱟᱹᱰᱤ ᱵᱚᱦᱚᱜ ᱫᱚ ᱟᱹᱰᱤ ᱦᱟᱛᱟᱝ ᱟᱹᱰᱤ ᱦᱟᱛᱟᱝ ᱞᱟᱥᱮᱨ ᱜᱮᱛᱟ ᱠᱚᱣᱟ ᱾ ᱥᱟᱱᱟᱢ ᱫᱤᱠ ᱫᱤᱭᱮ ᱜᱮ
ᱟᱪᱪᱷᱟ ᱦᱮᱸ ᱾
ᱪᱮᱫᱟᱜ ᱥᱮ ᱧᱮᱞᱢᱮ ᱡᱚᱠᱷᱚᱱ ᱵᱟᱯᱞᱟ ᱚᱠᱛᱚ ᱥᱮ, ᱵᱷᱟᱸᱰᱟᱱ ᱚᱠᱛᱚ ᱥᱮ ᱠᱟᱹᱢᱤ ᱠᱟᱹᱥᱱᱤ ᱚᱠᱛᱚ ᱥᱮ, ᱵᱚᱸᱜᱟ ᱵᱩᱨᱩ ᱚᱠᱛᱚ, ᱥᱟᱱᱟᱢᱟᱜ ᱚᱠᱛᱚ ᱜᱮ, ᱥᱟᱱᱟᱢᱟᱜ ᱨᱟᱹᱭᱨᱤᱛ ᱜᱮ ᱡᱟᱦᱟᱱᱟᱜ ᱥᱟᱱᱟᱢᱟᱜ ᱠᱟᱹᱢᱤ ᱛᱟᱭᱚᱢ ᱨᱮ, ᱢᱤᱫᱴᱮᱱ ᱱᱟᱜᱟᱢ ᱢᱮᱱᱟᱜᱼᱟ ᱾ ᱚᱱᱟ ᱨᱮᱱᱟᱜ ᱢᱮᱱᱮᱛ ᱢᱮᱱᱟᱜᱼᱟ, ᱪᱮᱫ ᱠᱷᱟᱹᱛᱤᱨ ᱪᱮᱛᱮ ᱞᱟᱹᱜᱤᱫ?
ᱦᱩᱸ ᱾ ᱦᱳᱭ ᱛᱚ ᱚᱱᱮ ᱡᱮᱨᱚᱠᱚᱢ ᱤᱧ ᱧᱮᱞ ᱠᱟᱫᱤᱧ ᱤᱭᱟᱹ ᱚᱸᱻ ᱟᱵᱚᱣᱟᱜ ᱡᱩᱫᱤᱧ ᱞᱟᱹᱭᱟ ᱟᱵᱚ ᱡᱟᱦᱮᱨ ᱟᱭᱳᱟᱜ ᱥᱟᱯᱟᱵ ᱫᱚ ᱪᱮᱫ ᱠᱟᱱᱟ?
ᱡᱟᱦᱮᱨ ᱟᱭᱳᱟᱜ ᱥᱟᱯᱟᱵ ᱫᱚ ᱦᱳᱭᱳᱜ ᱠᱟᱱᱟ ᱫᱟᱹᱣᱲᱟᱹ, ᱡᱚᱱᱚᱜ ᱾
ᱦᱩᱸ ᱾ ᱦᱳᱭ ᱛᱚ ᱡᱮᱦᱮᱛᱩ ᱡᱟᱦᱮᱨ ᱟᱭᱳ ᱥᱟᱯᱟᱵ ᱫᱟᱹᱣᱲᱟᱹ ᱠᱟᱱ ᱛᱟᱭᱟ ᱥᱮ ᱾ ᱛᱚ ᱚᱱᱟ ᱫᱚ ᱟᱹᱰᱤ ᱢᱤᱫᱴᱟᱝ ᱜᱚᱱᱚᱝ ᱟᱱᱟᱜ ᱥᱮ, ᱫᱟᱢᱟᱱᱟᱜ ᱡᱤᱱᱤᱥ ᱠᱟᱱ ᱛᱟᱵᱚᱱᱟ ᱦᱤᱥᱟᱹᱵ ᱞᱮᱠᱟ ᱟᱵᱚᱣᱟᱜ ᱫᱚ ᱵᱚᱸᱜᱟ ᱵᱩᱨᱩ ᱥᱮᱫ ᱞᱮᱠᱟᱛᱮ, ᱥᱮᱫ ᱛᱮ ᱠᱤᱱᱛᱩ ᱚᱱᱟ ᱮᱱ ᱨᱮᱦᱚᱸ ᱡᱚᱠᱷᱚᱱ ᱵᱚᱱ ᱵᱟᱯᱞᱟᱜ ᱠᱟᱱᱟ ᱥᱮ, ᱫᱩᱣᱟᱹᱨ ᱵᱟᱯᱞᱟ ᱡᱚᱠᱷᱚᱱ ᱦᱩᱭᱩᱜ ᱠᱟᱱᱟ, ᱛᱟᱦᱚᱞᱮ ᱚᱱᱟ ᱨᱮ ᱛᱚ ᱱᱟᱣᱟ ᱵᱟᱹᱦᱩ ᱠᱩᱲᱤ ᱪᱮᱫᱟᱜ ᱠᱚ ᱫᱩᱲᱩᱵᱮ ᱠᱟᱱᱟ?
ᱚᱱᱟ ᱞᱟᱹᱭᱟᱢ ᱠᱟᱹᱱᱟᱹᱧ ᱡᱚᱠᱷᱚᱱ ᱟᱸᱡᱚᱢ ᱢᱮ ᱞᱟᱹᱭᱟᱢ ᱠᱟᱱᱟ ᱚᱱᱟ ᱨᱮᱱᱟᱜ ᱛᱚᱵᱮ ᱤᱧᱟᱹᱜ ᱵᱟᱲᱟᱭ ᱞᱮᱠᱟᱛᱮ ᱡᱟᱦᱟᱧ ᱞᱟᱹᱭᱟᱢ ᱠᱟᱱᱟ ᱾ ᱟᱸᱻ ᱟᱵᱩ ᱡᱚᱠᱷᱚᱱ ᱵᱚᱸᱜᱟ ᱵᱩᱨᱩ ᱦᱩᱭᱩᱜᱼᱟ, ᱡᱚᱠᱷᱚᱱ ᱵᱚᱸᱜᱟ ᱵᱩᱨᱩ ᱦᱩᱭᱩᱜᱼᱟ, ᱡᱚᱠᱷᱚᱱ ᱵᱚᱸᱜᱟ ᱵᱩᱨᱩ ᱵᱚᱱ ᱢᱟᱱᱟᱣ ᱵᱟᱛᱟᱣ ᱠᱚᱣᱟ ᱥᱮ ᱡᱚ ᱠᱷᱚᱱ ᱰᱟᱺᱜᱩᱣᱟᱹ ᱠᱚᱲᱟ ᱜᱤᱫᱽᱨᱟᱹ ᱟᱨ ᱠᱩᱲᱤ ᱠᱩᱲᱤ ᱜᱤᱫᱽᱨᱟᱹ ᱡᱚᱠᱷᱚᱱ ᱠᱟᱱᱟ ᱩᱱ ᱵᱟᱯᱞᱟᱜ ᱚᱠᱛᱚ ᱫᱚ ᱩᱱᱫᱚ ᱟᱵᱩ ᱪᱮᱫᱟᱜ ᱩᱱᱠᱩ ᱵᱚᱱ ᱯᱤᱨᱪᱷᱟᱹᱭᱮᱜ ᱠᱤᱱᱟ, ᱵᱟᱲᱟᱭᱟᱢ ᱩᱱ ᱚᱠᱛᱚ ᱫᱚ ᱩᱱᱠᱤᱱ ᱫᱚᱠᱤᱱ ᱦᱩᱭᱩᱜ ᱠᱟᱱᱟ ᱵᱚᱸᱜᱟ ᱵᱩᱨᱩ ᱾ ᱵᱚᱸᱜᱟ ᱵᱩᱨᱩ ᱞᱮᱠᱟᱠᱤᱱ ᱦᱩᱭᱩᱜ ᱠᱟᱱᱟ ᱩᱱ ᱩᱱ ᱚᱠᱛᱚ ᱛᱚ ᱩᱱᱠᱩ ᱫᱚᱵᱚᱱ ᱢᱟᱱᱟᱣ ᱵᱟᱛᱟᱣ ᱠᱚᱣᱟ, ᱥᱮ ᱩᱱᱠᱩ ᱫᱚᱵᱚᱱ ᱯᱤᱨᱪᱷᱟᱹᱣ ᱠᱚᱣᱟ᱾ ᱩᱱᱠᱩ ᱫᱚ ᱢᱤᱫ ᱦᱚᱲᱚᱲ ᱠᱷᱚᱜ ᱵᱟᱨ ᱦᱚᱲ ᱵᱟᱨᱭᱟ ᱥᱤᱠᱲᱤ ᱛᱮᱵᱚᱱ ᱛᱚᱞᱮᱜ ᱠᱤᱱᱟᱹ ᱟᱨ ᱫᱟᱹᱣᱲᱟᱹᱜ ᱫᱚ, ᱱᱚᱣᱟ ᱠᱷᱟᱹᱛᱤᱨ ᱜᱮ ᱩᱱ ᱡᱚᱦᱚᱜ ᱫᱚ ᱩᱱ ᱡᱚᱦᱚᱜ ᱫᱚ ᱩᱱᱤ ᱫᱚ ᱡᱟᱦᱮᱨ ᱟᱭᱳᱣᱟᱜ ᱨᱩᱯ ᱯᱮ ᱦᱟᱛᱟᱣ ᱫᱟ ᱩᱱᱤ ᱫᱚ ᱵᱚᱸᱜᱟ ᱞᱮᱠᱟᱱᱮ ᱦᱩᱭᱩᱜ ᱠᱟᱱᱟ᱾ ᱚᱱᱟ ᱦᱚᱛᱮᱡ ᱛᱮ ᱚᱱᱟ ᱫᱟᱹᱣᱲᱟᱹᱜ ᱨᱮᱫᱚ ᱩᱱ ᱚᱠᱛᱚ ᱫᱚ ᱩᱱᱤ ᱫᱚᱭ ᱫᱩᱲᱩᱵ ᱫᱟᱲᱮᱭᱟᱜᱼᱟ, ᱚᱱᱟ ᱪᱮᱛᱟᱱ ᱨᱮ ᱩᱱᱤᱭᱟᱜ ᱫᱩᱲᱩᱵ ᱠᱟ ᱛᱮᱜᱮ ᱩᱱᱤ ᱫᱚᱭ ᱥᱤᱸᱫᱩᱨᱟᱭᱟ᱾ ᱚᱱᱟ ᱠᱷᱟᱹᱛᱤᱨ ᱜᱮ ᱡᱮ ᱱᱤᱛ ᱚᱠᱛᱚ ᱫᱚ, ᱡᱟᱦᱟᱸ ᱡᱟᱦᱮᱨ ᱟᱭᱳᱣᱟᱜ ᱪᱤᱜᱠᱟ ᱫᱟᱲᱮ ᱢᱮᱱᱟᱜᱼᱟ, ᱱᱩᱭ ᱴᱷᱮᱱ ᱦᱚᱸ ᱱᱚᱝᱠᱟ ᱫᱟᱲᱮ ᱟᱫ ᱪᱟᱞᱟᱭ ᱠᱟᱱᱟᱭ ᱩᱱᱟᱹᱜ ᱵᱷᱚᱠᱛᱚ ᱵᱷᱩᱜᱤ ᱫᱚ ᱩᱱ ᱚᱠᱛᱚ ᱵᱟᱠᱚ ᱩᱫᱩᱜ ᱫᱟᱲᱮᱭᱟᱜᱼᱟ ᱚᱱᱟ ᱵᱮᱜᱚᱨ ᱫᱚ ᱫᱟᱹᱣᱲᱟᱹ ᱨᱮᱫᱚ ᱵᱟᱝ
ᱢᱚᱱᱮ ᱠᱟᱜ ᱢᱮ ᱡᱩᱫᱤ ᱩᱱᱤ ᱤᱭᱟᱹᱭ ᱱᱟᱭ ᱫᱚᱦᱚᱲᱟᱛᱮ ᱡᱩᱫᱤ ᱦᱮᱸ ᱟᱫᱚ ᱫᱚᱦᱚᱲᱟ ᱛᱮ ᱡᱩᱫᱤ ᱩᱱᱤ ᱪᱷᱟᱰᱩᱭ ᱨᱩᱣᱟᱹᱲᱚᱜᱼ ᱟᱭ, ᱠᱤᱢᱵᱟ ᱫᱚᱦᱚᱲᱟ ᱛᱮ ᱡᱩᱫᱤ ᱟᱨ ᱢᱤᱫ ᱦᱚᱲ ᱴᱷᱮᱱ ᱵᱟᱯᱞᱟᱜᱼ ᱟᱭ ᱛᱚᱠᱷᱚᱱ ᱫᱚ ᱪᱤᱠᱟᱹᱜᱼᱟ?
ᱵᱟᱝᱟᱻᱵᱟᱝᱟᱻᱵᱟᱝᱟᱻ᱾ ᱵᱟᱝᱟᱻᱵᱟᱝᱟᱻ, ᱫᱚᱥᱟᱨ ᱛᱮ ᱡᱚᱠᱷᱚᱱ ᱵᱟᱯᱞᱟ ᱦᱩᱭᱩᱜᱼᱟ, ᱛᱤᱨᱞᱟᱹ ᱦᱚᱯᱚᱱᱟᱜ ᱠᱟᱛᱷᱟᱧ ᱞᱟᱹᱭᱟᱢ ᱠᱟᱱᱟ ᱡᱮᱦᱮᱛᱩ ᱱᱚᱰᱮ ᱫᱟᱹᱣᱲᱟᱹᱣ ᱨᱮᱱᱟᱜ ᱠᱟᱛᱷᱟ ᱞᱟᱝ ᱨᱚᱲ ᱮᱫᱟ, ᱡᱚᱠᱷᱚᱱ ᱜᱮ ᱛᱤᱨᱞᱟᱹ ᱦᱚ ᱯᱚᱱ ᱢᱤᱫ ᱫᱷᱟᱣ ᱴᱷᱮᱱ ᱠᱷᱚᱱ ᱟᱨ ᱚᱪᱚᱜ ᱠᱟᱛᱮ ᱥᱮ, ᱪᱟᱹᱱᱰᱤ ᱨᱟᱺᱰᱤ ᱡᱟᱦᱟᱸ ᱞᱮᱠᱟ ᱠᱟᱛᱮ ᱜᱮ ᱩᱱᱤ ᱫᱚ ᱟᱫᱣᱟᱭᱱᱟ ᱚᱱᱟ ᱛᱟᱭᱚᱢ ᱩᱱᱤ ᱫᱚ ᱫᱟᱹᱣᱲᱟᱹᱜ ᱫᱟᱹᱣᱲᱟᱹᱜ ᱨᱮᱱᱟᱜ ᱫᱮᱜ ᱨᱮᱱᱟᱜ ᱢᱟᱹᱱ ᱫᱚ ᱟᱫᱚ ᱩᱱᱤ ᱫᱚ ᱥᱮ, ᱢᱚᱦᱚᱛᱫᱚ ᱩᱱᱤᱭᱟᱜ ᱴᱷᱮᱱ ᱫᱚ ᱟᱫᱚ ᱵᱟᱹᱱᱩᱜ ᱟᱱ᱾ ᱩᱱᱤ ᱫᱚ ᱚᱱᱟ ᱨᱮᱱᱟᱜ ᱟᱫᱚ ᱫᱟᱣ ᱫᱚ ᱵᱟᱭ ᱧᱟᱢᱟ ᱩᱱᱤ ᱫᱚ ᱱᱚᱝᱠᱟ ᱦᱩᱭᱩᱜᱼᱟ ᱡᱩᱫᱤ ᱪᱷᱟᱹᱰᱣᱤ ᱥᱮ ᱨᱟᱹᱰᱤ ᱦᱩᱭᱩᱜᱼᱟ ᱩᱱᱤ ᱫᱚ ᱱᱚᱝᱠᱟ ᱡᱟᱦᱟᱸ ᱧᱮᱞᱚᱜ ᱠᱟᱱᱟ ᱥᱮ ᱡᱟᱦᱟᱸ ᱵᱚᱱ ᱵᱟᱲᱟᱭᱟ ᱡᱩᱫᱤ ᱡᱟᱦᱟᱱᱟᱜ ᱵᱟᱦᱟ ᱨᱮ ᱥᱤᱫᱩᱨ ᱤᱭᱟᱹ ᱠᱟᱛᱮᱫ ᱩᱱᱤ ᱫᱚ ᱩᱵᱽ ᱨᱮᱭ ᱨᱮᱵᱮᱫ ᱟᱭᱟ ᱚᱱᱟ ᱫᱚ ᱩᱱᱤᱭᱟᱜ ᱦᱩᱭᱱᱟ ᱚᱱᱟ ᱫᱚ ᱵᱟᱦᱟ ᱦᱩᱭᱱᱟ ᱥᱤᱸᱫᱩᱨ ᱫᱚ ᱵᱟᱦᱟ ᱠᱟᱱᱟ ᱪ ᱦᱚᱨᱟᱥᱤ ᱨᱮᱦᱚ ᱟᱫᱚ ᱵᱟᱭ ᱥᱤᱸᱫᱩᱨᱟᱭᱟ ᱟᱨ ᱠᱚᱭᱚᱜ ᱟᱛᱮ ᱦᱚᱸ ᱵᱟᱭ ᱥᱤᱸᱩᱨᱟᱭᱟ ᱮᱴ ᱠᱚᱭᱚᱜ ᱛᱮ ᱵᱚᱦᱚᱜ ᱥᱩᱨᱫ ᱨᱮ ᱨᱮᱵᱮᱫ ᱟᱭᱟ
ᱢᱟᱱᱮ ᱮᱴᱟᱜ ᱥᱮᱫ ᱠᱚᱭᱚᱜ ᱟᱛᱮᱫ ᱵᱟᱦᱟᱭ ᱨᱮᱵᱮᱫ ᱟᱟ ᱥᱩᱫᱷᱩ
ᱨᱮᱵᱮᱫ ᱟᱭᱟ ᱵᱚᱦᱚᱜ ᱥᱩᱫ ᱩᱵ ᱨᱮᱭ ᱨᱮᱵᱮᱫ ᱟᱭᱟ
ᱦᱩᱸ ᱚᱱᱟᱴᱟᱜ ᱜᱮ ᱟᱫᱚ ᱟᱵᱚᱣᱟᱜ ᱥᱟᱶᱛᱟ ᱨᱮᱢᱟ ᱦᱮᱸ ᱟᱹᱰᱤ ᱨᱚᱠᱚᱢᱟᱜ ᱵᱟᱯᱞᱟ ᱛᱟᱦᱮᱸ ᱠᱟᱱᱟ ᱥᱮ ᱱᱮᱛᱟᱨ ᱦᱚᱸ ᱢᱮᱱᱟᱜ
ᱦᱮᱸ ᱟᱵᱚᱣᱟᱜ ᱥᱟᱛ ᱨᱚᱠᱚᱢᱟᱜ ᱵᱟᱯ ᱵᱟᱯᱞᱟ ᱢᱮᱱᱟᱜᱼᱟ ᱡᱟᱦᱟᱸ ᱠᱚ ᱢᱮ ᱵᱟᱯᱞᱟ ᱢᱮᱱᱟᱜᱼᱟ ᱡᱟᱦᱟᱠᱚ ᱢᱮᱱᱟ ᱮᱭᱟᱭ ᱨᱚᱠᱚᱢᱟᱜ ᱵᱟᱯᱞᱟ ᱢᱮᱱᱟᱜᱼᱟ ᱟᱵᱚᱣᱟᱜ ᱥᱟᱱᱛᱟᱲ ᱥᱟᱶᱛᱟ ᱨᱮ
ᱦᱮᱸ ᱦᱮᱸ ᱦᱮᱸ ᱛᱚ ᱤᱧ ᱞᱟᱹᱭᱫᱟᱹᱧ ᱡᱮ ᱚᱱᱟ ᱡᱟᱦᱟᱸ ᱤᱛᱩᱫ ᱥᱤᱸᱫᱩᱨ ᱥᱮ ᱚᱨ ᱤᱛᱩᱫ ᱤᱛᱩᱫ ᱥᱤᱸᱫᱩᱨ ᱫᱚ ᱵᱟᱝ ᱚᱨ ᱤᱛᱫ ᱵᱟᱯᱞᱟ ᱛᱟᱦᱮᱸ ᱠᱟᱱᱟ ᱱᱚᱣᱟ ᱪᱮᱫᱟᱜ ᱠᱚ ᱵᱟᱭ ᱵᱚᱱᱫᱚ ᱠᱮᱫᱟ
ᱱᱤᱛᱚᱜ ᱫᱚ ᱪᱮᱫ ᱞᱮᱠᱟᱧ ᱢᱮᱱᱟ ᱵᱚᱱᱫᱚ ᱫᱚ ᱚᱠᱟᱴᱟᱜ ᱜᱮ ᱵᱚᱱ ᱱᱤᱛᱚᱜ ᱚᱠᱛᱚ ᱯᱤᱛ ᱥᱟᱶ ᱥᱟᱶᱛᱮ ᱢᱟᱲᱟᱝ ᱫᱚ ᱡᱮᱢᱚᱱ ᱡᱟᱦᱟᱸᱮᱠᱟ ᱮᱭᱟᱭ ᱨᱚᱠᱚᱢ ᱵᱟᱯᱞᱟ ᱛᱟᱦᱮᱸ ᱠᱟᱱᱟ ᱩᱱ ᱚᱠᱛᱚ ᱫᱚ ᱟᱵᱚ ᱥᱟᱱᱛᱟᱲ ᱦᱚᱯᱚᱱ ᱩᱱᱠᱩ ᱫᱚ ᱟᱹᱰᱤ ᱨᱮᱸᱜᱮᱡ ᱥᱮ ᱵᱟᱝ ᱠᱩᱞᱟᱹᱲ ᱥᱮ ᱟᱱᱟᱴ ᱛᱟᱦᱮᱸ ᱠᱟᱱᱟ ᱚᱱᱟ ᱠᱷᱟᱹᱛᱤᱨ ᱛᱮ ᱡᱟᱦᱟᱸᱜᱮ ᱡᱮᱢᱚᱱ ᱜᱮᱤ ᱵᱟᱯᱞᱟ ᱦᱩᱭᱩᱜ ᱠᱟᱱ ᱛᱟᱦᱮᱱᱟ ᱥᱟᱱᱟᱢᱟᱜ ᱜᱮ ᱥᱟᱶᱛᱟ ᱨᱮᱱ ᱦᱚᱲ ᱠᱚ ᱨᱮᱵᱮᱱ ᱠᱟᱱ ᱛᱟᱦᱮᱱᱟ ᱥᱮᱠᱚ ᱢᱟᱱᱟᱣ ᱵᱟᱛᱟᱣ ᱮᱫ ᱛᱟᱦᱮᱱᱟ ᱱᱤᱛᱚᱜ ᱚᱠᱛᱚ ᱨᱮᱫᱚ ᱱᱚᱝᱠᱟ ᱧᱮᱞᱚᱜ ᱠᱟᱱᱟ ᱵᱮᱥᱤᱨ ᱵᱷᱟᱜ ᱜᱮ ᱟᱵᱚ ᱫᱚ ᱥᱟᱨ ᱥᱟᱹᱜᱩᱱ ᱵᱟᱯᱞᱟ ᱜᱮᱵᱚᱱ ᱧᱮᱞᱟ ᱫᱚᱢᱮ ᱱᱚᱝᱠᱟ ᱧᱮᱞ ᱦᱩᱭᱩᱜᱼᱟ ᱡᱮ ᱠᱚᱸᱰᱮᱞ ᱵᱟᱯᱞᱟ ᱥᱮ ᱚᱨ ᱤᱛᱩᱫ ᱵᱟᱯᱞᱟ ᱚᱱᱟ ᱠᱚᱫᱚ ᱫᱚᱢᱮ ᱠᱚᱢ ᱜᱮ ᱧᱮᱞᱚᱜᱚᱜᱼᱟ ᱡᱟᱹᱥᱛᱤ ᱫᱚ ᱵᱟᱝ ᱧᱮᱞᱚᱜᱚᱜᱼᱟ ᱱᱤᱛᱚᱜ ᱫᱚᱵᱚᱱ ᱱᱚᱝᱠᱟᱜ ᱠᱟᱱᱟ ᱡᱮ ᱦᱮ ᱠᱟᱹᱣᱰᱤ ᱦᱚᱸ ᱠᱩᱞᱟᱹᱜ ᱠᱟᱱ ᱛᱟᱵᱚᱱᱟ ᱥᱮᱵᱚᱱ ᱠᱩᱞᱟᱹᱣ ᱫᱟᱲᱮᱭᱟᱜ ᱠᱟᱱᱟ ᱚᱱᱟ ᱠᱷᱟᱹᱛᱤᱨ ᱛᱮ ᱟᱵᱚ ᱵᱚᱱ ᱢᱮᱱᱟ ᱵᱟᱝᱟ ᱡᱟᱦᱟᱸ ᱠᱚ ᱢᱮᱱᱟ ᱢᱚᱱᱮ ᱨᱟᱹᱥᱠᱟᱹ ᱥᱮ ᱤᱪᱪᱷᱟᱹ ᱛᱟᱦᱮᱱ ᱛᱟᱵᱚᱱᱟ ᱵᱟᱝᱟ ᱵᱟᱯᱞᱟ ᱠᱟᱛᱮᱫ ᱜᱤᱧ ᱟᱹᱜᱩᱭᱮᱭᱟ ᱥᱮ ᱵᱟᱯᱞᱟᱣ ᱟᱭ ᱜᱤᱭᱟᱹᱧ ᱦᱮᱸᱛᱚ ᱠᱩᱥᱤ ᱠᱟᱱᱟᱭ ᱨᱮᱵᱮᱱ ᱟᱠᱟᱱᱟᱭ ᱴᱷᱤᱠᱟᱹᱱ ᱜᱮᱭᱟ ᱠᱳᱱᱳ ᱩᱱᱤ ᱜᱮᱵᱚᱱ ᱟᱹᱜᱩᱭᱮᱭᱟ ᱩᱱᱤ ᱡᱮᱢᱚᱱ ᱟᱹᱜᱩᱣᱟ ᱢᱟᱞᱮ ᱱᱚᱝᱠᱟ ᱢᱤᱫᱴᱮᱱ ᱠᱟᱛᱷᱟ ᱛᱤᱸᱜᱩᱱ ᱠᱟᱱᱟ ᱚᱱᱟ ᱠᱷᱟᱹᱛᱤᱨ ᱛᱮ ᱠᱤᱱᱛᱩ ᱥᱟᱨ ᱥᱟᱹᱜᱩᱱ ᱵᱟᱯᱞᱟ ᱧᱮᱞᱚᱜᱚᱜ ᱠᱟᱱᱟ ᱚᱱᱟ ᱠᱚ ᱵᱟᱯᱞᱟ ᱫᱚ ᱞᱟᱦᱟ ᱛᱮᱫᱚ ᱚᱲᱟᱜ ᱦᱚᱲ ᱵᱟᱝᱠᱚ ᱨᱮᱵᱮᱱᱟ ᱠᱩᱲᱤ ᱜᱤᱫᱽᱨᱟᱹ ᱵᱟᱭ ᱨᱮᱵᱮᱱᱟ ᱛᱚᱠᱷᱚᱱ ᱩᱱᱤ ᱠᱚᱲᱟ ᱜᱤᱫᱽᱨᱟᱹ ᱠᱩᱥᱤᱣ ᱠᱟᱫᱮ ᱡᱳᱨ ᱠᱟᱛᱮ ᱤᱛᱩᱜ ᱥᱤᱸᱫᱩᱨ ᱦᱚᱴᱚ ᱠᱟᱛᱮ ᱩᱱᱤᱭ ᱫᱟᱹᱲ ᱠᱮᱫᱟ ᱩᱱᱤ ᱫᱚ ᱟᱨᱚ ᱠᱚ ᱦᱚᱴ ᱠᱟᱭᱟ ᱚᱸᱰᱮ ᱠᱚᱲᱟ ᱜᱤᱫᱽᱨᱟᱹ ᱜᱤᱫᱽᱨᱟᱹᱣᱟᱜ ᱚᱲᱟᱜ ᱚᱱᱠᱟ ᱯᱟᱹᱦᱤᱞ ᱪᱚᱞ ᱛᱟᱦᱮᱸ ᱠᱟᱱᱟ ᱟᱫᱚ ᱱᱮᱛᱟᱨ ᱫᱚ ᱡᱮᱦᱮᱛᱩ ᱮ ᱟᱵᱚ ᱢᱟᱹᱱᱢᱤ ᱦᱚᱸᱵᱚᱱ ᱵᱚᱫᱚᱞ ᱡᱩᱜᱽ ᱥᱟᱶ ᱥᱟᱶ ᱛᱮᱵᱚᱱ ᱵᱚᱫᱚᱞ ᱤᱫᱤᱜ ᱠᱟᱱᱟ ᱥᱮ ᱟᱵᱚ ᱦᱚᱸ ᱱᱤᱛᱚᱜ ᱫᱚᱵᱚᱱ ᱵᱩᱡ ᱮᱫᱟ ᱦᱮᱸ ᱢᱟ ᱠᱩᱥᱤ ᱠᱟᱱᱟᱭ ᱠᱩᱥᱤ ᱠᱟᱫᱮᱭᱟᱭ ᱥᱟᱸᱫᱮᱥ ᱵᱚᱱ ᱵᱷᱮᱡᱟᱣᱟ ᱫᱩᱫ ᱵᱩᱱ ᱵᱷᱮᱡᱟ ᱠᱚᱣᱟ ᱠᱷᱚᱵᱚᱨ ᱵᱩᱱ ᱵᱷᱮᱡᱟᱣᱟ ᱩᱱᱠᱩ ᱠᱚ ᱨᱮᱵᱮᱱᱟ